ᱞ ᱩᱢ ᱠᱷᱟᱹᱭᱡ
ᱜ ᱜᱚᱝᱠᱮ ᱡᱚᱦᱟᱨ ᱜᱮ ᱟᱸᱡᱚᱢᱚᱜ ᱠᱟᱱᱟ
ᱟᱪᱪᱷᱟ ᱟᱪᱪᱷᱟ ᱛᱟᱦᱚᱞᱮ ᱜᱚᱝᱠᱮ ᱱᱚᱜᱼᱚᱭ ᱛᱚ ᱧᱮᱞ ᱧᱮᱞ ᱛᱮᱦᱚᱸ ᱫᱩᱨᱜᱟᱹ ᱯᱩᱡᱟᱹ ᱠᱚ ᱥᱮᱴᱮᱱᱟ ᱦᱮᱸ ᱵᱟᱝ
ᱦᱮᱸ ᱦᱮᱸ ᱾
ᱟᱫᱚ ᱛᱟᱦᱮ ᱦᱮᱸ ᱫᱩᱨᱜᱟᱹ ᱯᱩᱡᱟᱹ ᱫᱚ ᱦᱟᱸᱜ ᱟᱯᱮ ᱥᱮᱱ ᱫᱚ ᱪᱮᱫ ᱞᱮᱠᱟ ᱦᱩᱭᱩᱜ ᱜᱮᱭᱟ
ᱩᱱᱟᱹᱲ ᱠᱚ ᱪᱮᱫ ᱫᱚ ᱵᱷᱩᱨᱟᱹ ᱯᱩᱡᱟᱹ ᱫᱚ ᱢᱚᱴᱟᱢᱩᱴᱤ ᱦ ᱦᱩᱭᱩᱜ ᱜᱮᱭᱟ ᱧᱮᱞ ᱦᱚᱸ ᱪᱟᱞᱟᱣ ᱵᱟᱲᱟᱟᱭ ᱦᱩᱭᱩᱜ ᱜᱮᱭᱟ ᱢᱳᱚᱴᱟᱢᱩᱴᱤ ᱵᱷᱟᱜᱤ ᱜᱮ ᱱᱤᱡᱮ ᱫᱚ ᱵᱚᱸᱜᱟ ᱧᱮᱞᱮᱢ ᱪᱟᱞᱟᱜᱼᱟ ᱠᱤ ᱯᱮᱱᱰᱮᱞ ᱧᱮᱞᱮᱢ ᱯᱮᱱᱰᱮᱞ ᱧᱮᱞᱮᱢ ᱪᱟᱞᱟᱜᱼᱟ᱾ ᱦᱳ ᱾
ᱟᱪᱪᱷᱟ ᱦᱳᱭ ᱢᱟᱱᱮ
ᱦᱳᱭ
ᱟᱨ ᱱᱚᱝᱠᱟ ᱱᱟᱸᱜ ᱪᱮᱫ ᱠᱚ ᱞᱟᱹᱭᱟ ᱟᱵᱚ ᱟᱵᱚ ᱠᱚᱨᱮᱧ ᱧᱮᱞ ᱟᱠᱟᱫ ᱠᱚᱣᱟ ᱢᱟᱱᱮ ᱫᱟᱥ ᱡᱚᱛᱷᱚ ᱠᱚᱠᱚ ᱫᱟᱬᱟᱱᱟ ᱦᱟᱸᱜ ᱫᱩᱨᱜᱟᱹ ᱯᱩᱡᱟᱹ ᱥᱚᱢᱚᱭ ᱥᱮ ᱫᱩᱨᱜᱟᱹ ᱫᱩᱨᱜᱟᱹ ᱯᱩᱡᱟᱹ ᱚᱠᱛᱚ ᱨᱮᱜᱮ ᱦᱮᱸ ᱵᱟᱝ
ᱦᱳᱭ ᱩᱱᱠᱩ ᱩᱱ ᱥᱩᱢᱟᱹᱭ ᱠᱚ ᱪᱟᱞᱟᱜᱼᱟ ᱫᱟᱸᱥᱟᱭ ᱛᱟᱠᱚ ᱫᱩᱨᱜᱟᱹ ᱯᱩᱡᱟᱹ ᱫᱚ ᱫᱟᱸᱥᱟᱭ ᱵᱚᱸᱜᱟ ᱜᱮᱛᱚ ᱦᱩᱭᱩᱜᱼᱟ
ᱦᱛ ᱫᱚ ᱾ ᱟᱨ ᱱᱚᱝᱠᱟ ᱠᱚ ᱞᱟᱹᱭ ᱵᱟᱲᱟᱭᱟ ᱡᱮ ᱟᱵᱚᱨᱮᱱ ᱱᱚᱝᱠᱟ ᱦᱩᱲᱼᱫᱩᱩᱨ ᱫᱩᱨᱜᱟᱹᱭ ᱞᱮᱴ ᱟᱱᱟᱢ ᱥᱮ ᱾ ᱪᱮᱫ ᱞᱮᱠᱟ ᱠᱷᱟᱹᱛᱤᱨ ᱦᱟᱸ ᱚᱱᱟ ᱩᱱᱤ ᱩᱱᱤ ᱯᱟᱸᱡᱟ ᱠᱷᱟᱹᱛᱤᱨ ᱠᱚ ᱚᱱᱠᱟ ᱠᱚ ᱪᱟᱞᱟᱜ ᱛᱟᱦᱮᱱᱟ ᱥᱮ ᱪᱮᱫ ᱞᱮᱠᱟ ᱦᱟᱜ ᱢᱟᱱᱮ ᱚᱱᱟ ᱱᱤᱭ ᱯᱚ ᱢᱮᱱᱟᱜ ᱟᱠᱟᱫᱟ ᱦᱮᱸ ᱵᱟᱝ
ᱦᱮᱸ
ᱦ ᱛᱟᱦᱚᱞᱮ ᱦᱟᱜ ᱡᱟᱱᱮ ᱛᱤᱱᱟᱹᱜ ᱥᱟᱺᱜᱤᱧ ᱥᱟᱺᱟᱹᱜᱤᱧ ᱚᱱᱠᱟ ᱯᱩᱡᱟᱹ ᱧᱮᱞ ᱠᱚᱯᱮ ᱪᱟᱞᱟᱣ ᱵᱟᱲᱟᱜ ᱜᱮᱭᱟ ᱾
ᱵᱟᱝ ᱫᱚᱢᱮ ᱥᱟᱺᱜᱤ ᱫᱚ ᱵᱟᱝ ᱪᱟᱞᱟᱜ ᱦᱩᱭᱩᱜ - ᱟ ᱞᱳᱠᱟᱞ ᱠᱚᱨᱮ ᱜᱮ
ᱦᱳᱭ ᱢᱟᱱᱮ ᱦᱜ ᱛᱤᱱᱟᱹᱜ ᱥᱟᱺᱜᱤᱧᱮ ᱮᱢ ᱪᱟᱞᱟᱜᱼᱟ ᱦᱮᱸ ᱵᱟᱝ ᱱᱤᱡᱮ ᱫᱚ ᱦᱟᱸᱜ ᱚᱱᱠᱟ ᱴᱟᱠᱟ ᱯᱚᱭᱥᱟ ᱛᱮᱦᱚᱸ ᱠᱟᱹᱣᱰᱤ ᱛᱮᱦᱚᱸ ᱚᱵᱷᱟᱵ ᱜᱮᱭᱟᱵᱚᱱ ᱟᱫᱚ ᱦᱜ ᱩᱱᱟᱹᱜ ᱥᱟᱺᱜᱤᱧ ᱥᱟᱺᱜᱤᱧ ᱫᱚ ᱦᱟᱜᱸ ᱵᱟᱵᱚᱱ ᱪᱟᱞᱟᱣᱱᱟ ᱥᱩᱨ ᱥᱩᱯᱩᱨ ᱠᱚᱨᱮᱱᱟᱜ ᱜᱮ ᱡᱟᱦᱟᱸ ᱛᱤᱱᱟᱹᱜ ᱧᱮᱞ ᱵᱟᱲᱟᱭᱟᱵᱚᱱ ᱦᱮᱸ ᱵᱟᱝ?
ᱦᱳᱭ ᱪᱟᱞᱟᱜ ᱜᱮ ᱦᱩᱭᱩᱜ ᱨᱮᱦᱚᱸ ᱳᱭ ᱳᱭ ᱯᱚᱱᱫᱽᱨᱚ ᱵᱤᱥ ᱠᱤᱞᱳᱢᱤᱴᱟᱨ ᱥᱟᱺᱜᱤᱧ ᱪᱟᱞᱟᱜ ᱜᱮ ᱵᱮᱥ ᱤᱱᱟᱹᱜᱮ
ᱮᱫᱚᱢ ᱟᱫᱚ ᱫᱩᱨᱜᱟᱹ ᱯᱩᱡᱟᱹ ᱥᱚᱢᱚᱭ ᱫᱚ ᱢᱟᱱᱮ ᱟᱭᱢᱟ ᱦᱚᱲ ᱟᱭᱢᱟ ᱦᱚᱲᱠᱚ ᱪᱟᱞᱟᱜ ᱜᱮᱭᱟ ᱠᱚ ᱧᱤᱫᱟᱹ ᱵᱮᱲᱟ ᱜᱮ ᱡᱟᱹᱥᱛᱤ ᱪᱤᱠᱮᱛᱮ ᱧᱤᱫᱟᱹ ᱵᱮᱲᱟ ᱠᱚ ᱪᱟᱞᱟᱜ ᱜᱮᱭᱟ ᱾ ᱧᱤᱫᱟᱹ ᱵᱮᱲᱟ ᱛᱮ ᱪᱟᱞᱟᱣ ᱞᱮᱱᱠᱷᱟᱱ ᱯᱮᱱᱰᱮᱞ ᱠᱚᱦᱚᱸ ᱠᱟᱹᱴᱤᱡ ᱢᱚᱸᱡᱽ ᱧᱚᱜ ᱧᱮᱞᱚᱜᱼᱟ ᱡᱩᱛ ᱧᱚᱜ ᱧᱮᱞᱚᱜᱼᱟ ᱾
ᱞᱟᱤᱴᱤᱝ ᱜᱚᱜ ᱛᱟᱦᱮᱱᱟ ᱟᱨᱠᱤ
ᱦᱮᱸᱛᱚ
ᱦᱮᱸ ᱚᱱᱟ ᱠᱚᱜᱮ ᱾
ᱟᱫᱚ ᱦᱟᱸᱜ ᱞᱟᱦᱟ ᱛᱮᱫᱚ ᱚᱱᱠᱟ ᱫᱩᱨᱜᱟᱹ ᱯᱩᱡᱟᱹ ᱾ ᱠᱚᱦᱚᱸ ᱢᱟᱱᱮ ᱦᱚᱲᱟᱜ ᱜᱟᱹᱰᱤ ᱵᱷᱚᱨᱥᱟ ᱫᱚ ᱪᱤᱠᱟᱹᱢ ᱪᱟᱞᱟᱜᱼᱟ ᱟᱫᱚ ᱜᱟᱹᱰᱤ ᱠᱚᱦᱚᱸ ᱵᱟᱝ ᱾ ᱦᱟᱛᱟᱣ ᱦᱩᱭ ᱠᱟᱱ ᱛᱟᱦᱮᱱᱟ ᱤᱪᱪᱷᱟᱹ ᱢᱚᱛᱚ ᱵᱟ ᱪᱟᱞᱟᱣ ᱫᱟᱲᱮᱭᱟᱜ ᱛᱟᱦᱮᱱᱟ ᱡᱚᱠᱷᱚᱱ ᱢᱚᱱᱮ ᱠᱮᱫᱟ ᱪᱟᱞᱟᱣᱱᱟᱹᱧ ᱾ ᱟᱨ ᱱᱮᱛᱟᱨ ᱫᱚ ᱜᱟᱰᱤ ᱠᱚ ᱦᱟᱛᱟᱣ ᱦᱩᱭ ᱟᱠᱟᱱᱟ ᱪᱟᱯ ᱵᱟᱹᱱᱩᱜᱼᱟ ᱱᱮᱛᱟᱨ ᱫᱚ ᱡᱚᱠᱷᱚᱱ ᱡᱚᱠᱷᱚᱱ ᱮᱢ ᱢᱚᱱᱮ ᱠᱮᱫᱟ ᱛᱚᱠᱷᱚᱱᱮᱧ ᱪᱟᱞᱟᱜᱼᱟ ᱱᱤᱡᱮᱨᱟᱜ ᱜᱟᱹᱰᱤ ᱛᱮᱦᱮ ᱞᱮᱱᱠᱷᱟᱱ ᱫᱚ ᱪᱮᱫ ᱡᱚᱠᱷᱚᱱᱮᱢ ᱡᱚᱠᱷᱚᱱ ᱛᱚᱠᱷᱚᱱ ᱢᱚᱱᱮ ᱫᱟᱲᱮᱭᱟᱜᱼᱟᱢ ᱪᱟᱞᱟᱜ ᱟᱨ ᱦᱚᱲᱟᱜ ᱜᱟᱹᱰᱤ ᱛᱚ ᱡᱚᱠᱷᱚᱱ ᱛᱚᱠᱷᱚᱱ ᱥᱮ ᱾ ᱥᱟᱨᱟᱫᱤᱱ ᱫᱚ ᱡᱚᱛᱚ ᱦᱚᱲ ᱫᱚ ᱵᱟᱠᱚ ᱮᱢᱚᱜ-ᱟ ᱥᱮ ᱵᱟᱝ ᱾
ᱦᱮᱸ ᱦᱮᱸ ᱾
ᱟᱫᱚ ᱚᱱᱟ ᱠᱷᱟᱹᱛᱤᱨ ᱜᱮ ᱞᱟᱹᱭ ᱦᱩᱭᱱᱟ ᱡᱮ ᱜᱟᱹᱰᱤ ᱠᱚ ᱦᱟᱛᱟᱣ ᱦᱩᱭᱩᱜᱼᱟ ᱛᱟᱦᱚᱞᱮ ᱠᱷᱟᱱ ᱫᱚ ᱾ ᱵᱷᱟᱞᱮᱜᱼᱟ ᱾
ᱦᱮᱸ ᱟ ᱵᱷᱟᱹᱜᱮᱮ
ᱟᱨ ᱱᱚᱝᱠᱟ ᱦᱟᱸᱜ ᱪᱮᱫ ᱠᱚ ᱞᱟᱹᱭᱟ ᱯᱷᱳᱱ ᱠᱚ ᱦᱟᱛᱟᱣ ᱦᱩᱭᱩᱜᱼᱟ ᱞᱟᱹᱭ ᱦᱩᱭᱩᱜ ᱠᱟᱱᱟ ᱪᱮᱫ ᱯᱷᱳᱱ ᱠᱚ ᱱᱚᱝᱠᱟ ᱵᱷᱟᱜᱮᱤᱭᱟ ᱾ ᱠᱟᱹᱴᱤᱡ ᱡᱩᱫᱤ ᱵᱮᱱ ᱵᱟᱲᱟᱭ ᱠᱮᱭᱟ
ᱚᱱᱠᱟ ᱫᱚ ᱠᱷᱟᱱ ᱱᱤᱡᱮ ᱴᱷᱮᱱ ᱚᱱᱟ ᱫᱚ ᱱᱤᱡᱮ ᱴᱷᱮᱱ ᱜᱮ ᱢᱮᱴᱟᱨᱟᱭ ᱠᱟᱱ ᱚᱱᱟ ᱫᱚ ᱠᱟᱞᱮᱱᱟᱜ ᱯᱷᱳᱱ ᱮᱢ ᱠᱩᱥᱤᱭᱟᱜ ᱦᱟᱛᱟᱣ ᱢᱮ
ᱦᱳᱭ ᱱᱤᱛᱚᱜ ᱡᱮ ᱢᱟ ᱡᱮ ᱯᱨᱚᱥᱮᱥᱟᱨ ᱠᱚ ᱟᱨ ᱮᱸ ᱪᱮᱜ ᱠᱚ ᱡᱤ ᱨᱮᱢ ᱨᱚᱢ ᱠᱚᱜᱮ ᱛᱚ ᱢᱟᱱᱮ ᱡᱟᱹᱥᱛᱤ ᱠᱟᱭ ᱛᱮᱠᱚ ᱧᱮᱞ ᱫᱟ ᱠᱚ ᱾ ᱚ ᱟᱨ ᱚᱱᱟ ᱠᱚ ᱾ ᱚᱱᱟ ᱠᱚ ᱡᱩᱫᱤ ᱵᱤᱥᱤ ᱵᱤᱥᱤ ᱮᱢ ᱦᱟᱛᱟᱣᱼᱟ ᱛᱟᱦᱚᱞᱮ ᱠᱷᱟᱱ ᱫᱚ ᱠᱟᱹᱣᱰᱤ ᱦᱚᱸ ᱟᱢᱟᱜ ᱵᱤᱥᱤ ᱜᱮ ᱯᱟᱲᱟᱜ ᱛᱟᱢᱟ ᱥᱮ ᱵᱟᱝ?
ᱦᱩᱸ ᱾ ᱚᱱᱠᱟ ᱰᱷᱮᱨ ᱜᱮ ᱞᱟᱜᱟᱼᱟ ᱱᱟᱠᱷᱟᱱ ᱾
ᱱᱟᱣᱟ ᱱᱟᱣᱟ ᱛᱚ ᱨᱮᱦᱚᱸ ᱱᱟᱣᱟ ᱱᱟᱣᱟ ᱯᱷᱳᱱ ᱠᱚ ᱦᱤᱡᱩᱜᱼᱟ ᱾
ᱦᱮᱸ ᱦᱮᱸ ᱾
ᱜᱚᱝᱠᱮ ᱠᱚ ᱞᱟᱹᱭᱟ ᱡᱮ ᱫᱩᱨᱜᱟᱹ ᱯᱩᱡᱟᱹ ᱟᱨ ᱠᱟᱞᱤ ᱯᱩᱡᱟᱹ ᱫᱤᱱ ᱢᱟᱱᱮ ᱚᱱᱟ ᱩᱱ ᱥᱚᱢᱚᱭ ᱫᱚ ᱠᱟᱹᱴᱤᱡ ᱚᱯᱷᱟᱨ ᱧᱚᱜ ᱜᱮᱠᱚ ᱟᱲᱟᱜᱟ ᱥᱮ ᱪᱮᱫ ᱞᱮᱠᱟ ᱾
ᱦᱮᱸ ᱚᱯᱷᱟᱨ ᱠᱚ ᱟᱲᱟᱜ ᱜᱮᱭᱟ ᱠᱚ ᱞᱟᱹᱭ ᱵᱟᱲᱟᱭ ᱜᱮᱭᱟ ᱠᱚ ᱟᱡᱚᱢ ᱵᱟᱲᱟ ᱟᱠᱟᱫ ᱠᱚᱣᱟᱞᱤᱧ᱾
ᱦᱳᱭ ᱾ ᱟᱫᱚ ᱚᱱᱟᱜᱮ ᱦᱟᱸᱜ ᱟᱹᱞᱤᱧ ᱦᱚᱞᱤᱧ ᱢᱚᱱᱮ ᱠᱟᱫᱟ ᱡᱮ ᱯᱷᱳᱱ ᱞᱤᱧ ᱠᱤᱨᱤᱧᱟ ᱱᱤᱭᱟᱹ ᱵᱟᱨ ᱫᱚ ᱾ ᱚᱝᱠᱟ ᱢᱟᱱᱮ ᱢᱤᱫᱴᱤᱡ ᱜᱮᱛᱟᱞᱤᱧᱟᱹ ᱦᱟᱸᱜ ᱯᱷᱳᱱ ᱟᱫᱚ ᱟᱹᱞᱤᱧ ᱢᱤᱫᱴᱤᱡ ᱵᱚᱭᱦᱟ ᱢᱮᱱᱟᱭᱟ ᱟᱫᱚ ᱩᱱᱤ ᱦᱟᱸᱜ ᱢᱟᱱᱮ ᱱᱤ ᱱᱤᱛᱚᱜ ᱫᱚ ᱟᱹᱰᱤ ᱰᱷᱮᱨ ᱨᱮ ᱯᱟᱲᱦᱟᱜ ᱠᱟᱱᱟ ᱟᱫᱚ ᱩᱱᱠᱩ ᱦᱚᱸ ᱯᱷᱳᱱ ᱴᱟᱠᱟ ᱠᱚ ᱧᱟᱢᱟ ᱛᱚ ᱾ ᱟᱫᱚ ᱮ ᱟᱞᱤᱧ ᱫᱚᱞᱤᱧ ᱢᱮᱛᱟᱭᱟ ᱱᱚᱣᱟ ᱯᱷᱳᱱ ᱜᱮ ᱫᱚᱦᱚ ᱦᱟᱛᱟᱲ ᱢᱮ ᱾ ᱤᱧ ᱫᱚ ᱮᱴᱟᱜ ᱯᱷᱳᱱᱤᱧ ᱦᱟᱛᱟᱣᱼᱟ, ᱟᱫᱚ ᱩᱱᱤ ᱫᱚ ᱱᱤᱛᱚᱜ ᱫᱚ ᱪᱮᱜ ᱦᱚᱸ ᱵᱟᱭ ᱪᱤᱠᱟᱹ ᱵᱟᱲᱟᱭᱟ ᱛᱚ, ᱟᱫᱚ ᱡᱟᱦᱟᱱᱟᱜ ᱵᱟᱝ ᱪᱤᱠᱟᱹ ᱵᱟᱲᱟ ᱞᱮᱠᱷᱟᱱ ᱫᱚ ᱾ ᱤᱱ-ᱮᱢᱱᱤ ᱢᱟᱱᱮ ᱯᱷᱳᱨ ᱡᱤ ᱯᱷᱳᱱ ᱦᱚᱸ ᱜᱟᱱᱚᱜ ᱜᱮᱭᱟ ᱦᱮᱸ ᱵᱟᱝ?
ᱦᱮᱸ ᱦᱮᱸ ᱾ ᱜᱟᱱᱚᱜ ᱜᱮᱭᱟ ᱾
ᱦᱳᱭ ᱟ ᱡᱟᱦᱟᱱᱟᱜ ᱡᱩᱫᱤᱢ ᱪᱤᱠᱟᱹᱭᱟ ᱛᱟᱦᱚᱞᱮ ᱛᱚ ᱚᱸᱰᱮ ᱫᱚ ᱵᱟᱝ ᱜᱟᱱᱚᱜᱼᱟ ᱥᱮ? ᱦᱳᱭ-ᱦᱳᱭ ᱾ ᱛᱟᱞᱚᱦᱮ ᱠᱷᱟᱱ ᱦᱟᱸᱜ ᱪᱮᱜ ᱞᱮᱠᱟ ᱢᱟᱱᱮ, ᱫᱟᱜ ᱡᱟᱹᱲᱤ ᱠᱚᱫᱚ ᱟᱯᱮ ᱥᱮᱜ?
ᱫᱟᱜ ᱡᱟᱹᱲᱤ ᱠᱚᱫᱚ ᱱᱟᱠᱷᱟᱱ ᱟᱞᱮ ᱥᱮᱫ ᱫᱚ ᱵᱟᱝ ᱜᱮ ᱦᱩᱭ ᱵᱟᱲᱟᱜ ᱠᱟᱱᱟ ᱮᱠᱟᱞ ᱜᱮ ᱵᱟᱝ ᱦᱩᱭ ᱵᱟᱲᱟᱜ ᱠᱟᱱᱟ ᱾
ᱟᱪᱪᱷᱟ, ᱟᱞᱮᱥᱮᱢᱟ ᱚᱝᱠᱮ ᱦᱚᱞᱟ ᱢᱟᱫᱷᱮᱨ ᱫᱚᱢᱮ ᱫᱟᱜ ᱠᱮᱫᱟ ᱟᱯᱮ ᱥᱮᱜ ᱵᱟᱝ ᱫᱟᱜ ᱞᱮᱫᱟᱭ ᱮᱱᱛᱮ?
ᱫᱟᱜ ᱟᱠᱟᱜ ᱨᱮᱦᱚᱸᱭ ᱠᱷᱮᱛ ᱠᱚᱫᱚ ᱫᱟᱜ ᱛᱚ-ᱠᱚᱫᱚ ᱵᱟᱝ ᱛᱚᱸᱵᱟᱣ ᱟᱠᱟᱱᱟ ᱩᱱᱟᱹᱜ ᱨᱮᱜᱮ ᱫᱚ ᱾
ᱟᱪᱪᱷᱟ ᱟᱪᱪᱷᱟ ᱢᱟᱱᱮ ᱫᱟᱜ ᱠᱟᱜ ᱨᱮᱦᱚᱸ ᱠᱚᱢ ᱧᱚᱜ ᱮ ᱫᱟᱜ ᱠᱟᱜ ᱯᱮᱭᱟ ᱥᱮ ᱪᱮᱜ ᱞᱮᱠᱟ?
ᱦᱚᱸ-ᱦᱚᱸ ᱠᱚᱢ ᱧᱚᱜ ᱜᱮ ᱾
ᱢᱟᱱᱮ ᱚᱱᱟ ᱦᱟ ᱚᱱᱟ ᱫᱟᱜ
ᱦᱮᱸ ᱵᱟᱭ ᱜᱟᱱᱚᱜᱼᱟ ᱚᱞᱯᱚ ᱜᱮᱭᱟ ᱫᱟᱜ ᱠᱚ ᱚᱱᱟ ᱠᱚᱫᱚ ᱾
ᱦᱮᱸ ᱛᱟᱦᱮᱸᱱᱟ ᱾ ᱚᱱᱟᱢᱟ ᱠᱟᱛᱷᱟ ᱠᱟᱱ ᱜᱮᱭᱟ ᱾
ᱚᱱᱟ ᱠᱚᱛᱮ ᱵᱟᱝ ᱨᱚᱦᱚᱭ ᱵᱚᱲᱟ ᱦᱩᱭ ᱠᱟᱱᱟ ᱠᱷᱟᱱ
ᱦᱩᱸ-ᱦᱩᱸ ᱾ ᱟᱞᱮ ᱥᱮᱜ ᱦᱚᱸ ᱚᱱᱠᱟ ᱜᱮ ᱦᱟᱸᱜ, ᱢᱟᱱᱮ ᱪᱮᱫ ᱫᱟᱜ ᱡᱟᱹᱲᱤ ᱵᱟᱝ ᱠᱷᱟᱹᱛᱤᱨ ᱛᱮ ᱦᱟᱸᱜ ᱟᱨ ᱨᱚᱦᱚᱭ ᱠᱚᱦᱚᱸ ᱟᱹᱣᱨᱤ ᱦᱩᱭᱩᱜᱼᱟ ᱾
ᱦᱩᱸ ᱾
ᱥᱤᱛᱩᱝ ᱫᱚ ᱦᱟᱸᱜ ᱫᱚᱢᱮᱜ ᱜᱮ ᱥᱤᱛᱩᱝ ᱟᱯᱮ ᱠᱟᱱᱟᱭ ᱥᱮ ᱚᱱᱠᱟ ᱥᱤᱛᱩᱝ ᱦᱚᱸ ᱵᱟᱭ ᱥᱤᱛᱩᱝ ᱟᱯᱮ ᱠᱟᱱᱟ?
ᱩᱸᱜ, ᱢᱳᱴᱟᱢᱩᱴᱤ ᱾
ᱟᱪᱪᱷᱟ, ᱛᱟᱦᱞᱮ ᱜᱚᱝᱠᱮ ᱟᱯᱮ ᱦᱩᱲᱩ ᱨᱚᱦᱚᱭ ᱥᱟᱶ ᱥᱟᱶᱛᱮ ᱟᱨᱚ ᱡᱟᱦᱟᱱᱟᱜ ᱠᱚ ᱵᱟᱯᱮ ᱪᱟᱥᱟ ᱥᱩᱡᱤ ᱠᱚ?
ᱥᱩᱵᱡᱤ ᱠᱚ ᱪᱟᱥ ᱵᱟᱲᱟᱭ ᱦᱩᱭᱩᱜ ᱜᱮᱭᱟ ᱾ ᱱᱮᱥ ᱫᱚ
ᱪᱷᱟ ᱟᱪᱷᱟ ᱾
ᱱᱚᱝᱠᱟ ᱵᱟᱭ ᱫᱟᱜ ᱫᱟᱲᱤᱭ ᱠᱟᱫᱟ ᱛᱚ ᱪᱟᱥ ᱠᱚ ᱵᱟᱝ ᱦᱩᱭ ᱠᱟᱱᱟ ᱾
ᱟᱪᱪᱷᱟ-ᱟᱪᱪᱷᱟ-ᱟᱪᱷᱟ ᱾ ᱛᱟᱦᱞᱮ ᱚᱱᱠᱟ ᱪᱮ ᱥᱚᱵᱽᱡᱤ ᱠᱚᱵᱤᱱ ᱪᱟᱥ ᱵᱟᱲᱟᱭ ᱜᱮᱭᱟ ᱦᱟᱸ ᱾
ᱜᱚᱢᱠᱮ ᱛᱟᱦᱚᱞᱮ ᱦᱟᱜ ᱪᱮᱫ ᱥᱚᱵᱽᱡᱤ ᱠᱚ ᱚᱱᱠᱟ
ᱨᱚᱦᱚᱭ ᱵᱟᱲᱟ ᱦᱩᱭᱩᱜ ᱜᱮᱭᱟ
ᱟᱪᱪᱷᱟ ᱟᱪᱪᱷᱟ ᱟᱪᱪᱷᱟ ᱛᱟᱦᱞᱮ ᱟᱠᱷᱨᱤᱧ ᱠᱚᱫᱚ ᱪᱮᱫ ᱞᱮᱠᱟ ᱦᱩᱭᱩᱜ ᱜᱮᱭᱟ ᱥᱮ ᱵᱟᱝ ᱟᱠᱷᱨᱤᱧ ᱠᱚ ᱤᱭᱟᱹ ᱦᱚᱸ ᱡᱚᱢ ᱦᱩᱭᱩᱜᱼᱟ ᱟᱨ ᱟᱪᱪᱷᱟ-ᱟᱪᱪᱷ-ᱟᱪᱷᱟ ᱾ ᱛᱟᱦᱚᱞᱮ ᱜᱚᱝᱠᱮ ᱱᱤᱛᱚᱜ ᱫᱚ ᱦᱟᱸᱜ ᱱᱚᱜᱼᱚᱭ ᱛᱚ ᱱᱤᱛ ᱟᱭᱢᱟ ᱡᱟᱭᱜᱟ ᱨᱮᱜᱮ ᱧᱮᱞᱚᱜ ᱠᱟᱱᱟ ᱠᱚᱸᱦᱚᱸᱰᱟ ᱠᱚ ᱫᱚᱢᱮ ᱛᱟᱦᱚᱞᱮ ᱟᱵᱮᱱ ᱠᱚᱸᱦᱚᱸᱰᱟ ᱠᱚᱵᱮᱱ ᱪᱟᱥ ᱜᱮᱭᱟ ᱥᱮ ᱵᱟᱝᱜᱮ?
ᱩᱢ ᱪᱟᱥ ᱦᱩᱭᱩᱜ ᱜᱮᱭᱟ ᱱᱮᱥ ᱫᱚ ᱵᱟᱝ ᱪᱟᱥ ᱦᱩᱭ ᱠᱟᱱᱟ ᱾
ᱱᱚᱝᱠᱟ ᱢᱟᱱᱮ ᱠᱚᱸᱦᱚᱸᱰᱟ ᱛᱤᱱᱟᱹᱜ ᱜᱟᱱ ᱠᱟᱛᱮᱜ ᱦᱩᱭᱩᱜ ᱛᱟᱵᱮᱱᱟ ᱛᱤᱱᱟᱹᱜ ᱜᱟᱱ ᱜᱟᱹᱲᱤ ᱜᱟᱹᱲᱤ ᱵᱮᱱ ᱚᱰᱩᱠᱼᱟ ᱾
ᱦᱳᱜ ᱜᱮᱭᱟ ᱯᱤᱠᱟᱯ ᱵᱷᱮᱱ ᱵᱚᱲᱚ ᱜᱟᱰᱤ ᱛᱮ ᱢᱤᱫ ᱜᱟᱹᱰᱤ
ᱛᱤᱱᱹᱜ ᱴᱟᱠᱟ ᱠᱤᱞᱳ ᱵᱮᱱ ᱮᱢᱟ ᱠᱚᱜᱮᱭᱟ ᱛᱟᱦᱚᱞᱮ ᱯᱟᱹᱭᱠᱟᱹᱨᱤ ᱠᱚ
ᱵᱟᱨᱚ ᱴᱟᱠᱟ
ᱵᱟᱨᱚ ᱴᱟᱠᱟ ᱠᱤᱞᱳ
ᱦᱮᱸ
ᱟᱪᱪᱷᱟ ᱟᱪᱪᱷᱟ
ᱵᱟᱨ ᱴᱟᱠᱟ ᱠᱤᱞᱳ
ᱛᱟᱦᱚᱞᱮ ᱛᱚ ᱟᱹᱰᱤ ᱵᱷᱟᱜᱤ ᱛᱟᱦᱚᱞᱮ ᱚᱱᱠᱟ ᱛᱤᱱᱟᱹᱜ ᱜᱟᱱ ᱠᱟᱹᱣᱰᱤ ᱦᱩᱭᱩᱜ ᱜᱮᱛᱟᱵᱮᱱᱟ?
ᱦᱩᱭᱩᱜ ᱜᱮᱭᱟ ᱠᱩᱲᱤ ᱯᱚᱸᱪᱤᱥ ᱦᱟᱡᱟᱨ ᱛᱤᱨᱤᱥ ᱦᱟᱡᱟᱨ ᱛᱤᱭᱚᱜ ᱜᱮᱭᱟᱭ
ᱚᱱᱟ ᱠᱟᱛᱷᱟ ᱠᱟᱱ ᱜᱮᱭᱟ ᱡᱮ ᱦᱩᱭ ᱢᱟ ᱞᱟᱹᱠᱛᱤ ᱠᱟᱱ ᱜᱮᱭᱟ ᱩᱱᱟᱹᱜ ᱦᱩᱸ ᱚᱱᱟ ᱜᱮ
ᱢᱟᱱᱮ ᱚᱱᱟ ᱫᱚ ᱪᱮᱫ ᱞᱮᱠᱟ ᱯᱩᱭᱞᱩ ᱢᱟᱱᱤ ᱤᱱᱵᱷᱮᱥᱴ ᱦᱩᱭᱩᱜᱼᱟ ᱛᱟᱨᱯᱚᱨ ᱢᱟᱱᱤ ᱧᱟᱢᱚᱜᱼᱟ
ᱟᱪᱪᱷᱟ ᱟᱪᱪᱷᱟ ᱚᱱᱟ ᱢᱟ ᱜᱚᱝᱠᱮ ᱵᱟᱲᱟᱭᱮᱫ ᱠᱟᱱ ᱜᱮ ᱢᱟᱱᱮ ᱤᱱᱵᱷᱮᱥᱴ ᱠᱟᱛᱮᱜ ᱞᱟᱹᱠᱛᱤ ᱦᱩᱭᱩᱜᱼᱟ ᱪᱮᱫᱟᱜ ᱥᱮ ᱚᱱᱟ ᱫᱚ ᱢᱟᱱᱮ ᱞᱟᱦᱟᱛᱮ ᱥᱟᱨ ᱪᱟᱯᱟᱱ ᱠᱚ ᱮᱢᱟᱦᱟᱜ ᱦᱩᱭᱩᱜᱼᱟ ᱦᱮᱸ ᱵᱟᱝ
ᱦᱩᱸ ᱦᱩᱸ
ᱛᱟᱨᱯᱚᱨᱮ ᱨᱟᱱ ᱠᱷᱚᱨᱪᱟ ᱠᱚ ᱡᱚᱛᱚ ᱮᱢᱟᱜ ᱦᱩᱭᱩᱜᱼᱟ ᱛᱚᱵᱮ ᱟᱹᱱᱤᱡ ᱛᱚ ᱟᱵᱮᱱ ᱮ ᱯᱩᱭᱥᱟᱹ ᱠᱚᱵᱮᱱ ᱟᱨᱡᱟᱣ ᱫᱟᱲᱮᱭᱟᱜᱼᱟ ᱵᱟᱝᱠᱷᱟᱱ ᱫᱚ ᱦᱟᱸᱜ ᱵᱟᱝ ᱟᱵᱮᱱ ᱟᱨᱡᱟᱣ ᱫᱟᱲᱮᱭᱟᱜᱼᱟ ᱥᱮ ᱵᱟᱝ
ᱦᱮᱸ ᱟᱨ ᱩᱱᱟᱹᱜ ᱜᱟᱱ ᱢᱩᱱᱤᱥ ᱞᱟᱜᱟᱣ ᱠᱚᱨᱛᱮ ᱜᱮᱞᱮ ᱠᱷᱚᱨᱚᱪᱚᱜ ᱜᱮᱭᱟ᱾
ᱮᱠᱫᱚᱢ ᱮᱠᱫᱚᱢ ᱱᱚᱣᱟ ᱠᱚᱫᱚ ᱦᱟᱸᱜ ᱠᱷᱚᱨᱪᱚᱜ ᱫᱚ ᱠᱷᱚᱨᱪᱟᱜ ᱫᱚ ᱠᱷᱚᱨᱪᱟᱜ ᱜᱮᱭᱟ ᱟᱨ ᱢᱤᱫ ᱫᱷᱟᱣ ᱜᱮ ᱠᱷᱚᱨᱪᱟᱜᱼᱟ ᱡᱟᱹᱥᱛᱤ ᱪᱤᱠᱟᱭ ᱮᱛᱮ
ᱦᱮᱸ ᱦᱮᱸ ᱤᱱᱟ. ᱜᱮ
ᱢᱤᱫᱴᱟᱝ ᱡᱤᱱᱤᱥ ᱞᱚᱠᱠᱷᱚ ᱡᱮ ᱥᱟᱨ ᱪᱟᱯ ᱠᱷᱚᱫ ᱫᱚ ᱡᱚᱛᱚ ᱡᱤᱱ ᱨᱮᱜᱮ ᱞᱟᱜᱟᱜ ᱠᱟᱱ ᱜᱮᱭᱟ ᱡᱟᱦᱟᱱᱟᱜ ᱜᱮᱵᱮᱱ ᱪᱟᱥ ᱟᱥᱮᱫ ᱡᱚᱛᱚ ᱨᱮᱜᱮ ᱥᱟᱨ ᱪᱟᱯᱟᱱ ᱫᱚ ᱞᱟᱜᱟᱜ ᱠᱟᱱ ᱜᱮᱭᱟ
ᱡᱟᱦᱟᱱᱟᱜ ᱜᱮ ᱦᱮᱸ ᱱᱮᱛᱟᱨ ᱫᱚ ᱡᱚᱛᱚᱣᱟᱜ ᱨᱮᱜᱮ ᱞᱟᱜᱟᱜ ᱠᱟᱱᱟ
ᱮᱠᱫᱚᱢ
ᱵᱟᱝᱠᱷᱟᱱ ᱫᱚ ᱵᱟᱭ ᱜᱟᱱᱚᱜ ᱠᱟᱱᱟ ᱦᱩᱸ ᱦᱩᱸ ᱱᱮᱛᱟᱨ ᱢᱟ ᱮᱢᱚᱱ ᱫᱤᱱ ᱦᱮᱡ ᱟᱠᱟᱱᱟ ᱵᱟᱢ ᱥᱟᱨ ᱪᱟᱯᱟᱱᱟᱜ ᱠᱷᱟᱱ ᱪᱮᱫ ᱦᱚᱸ ᱵᱟᱝ ᱦᱩᱭᱩᱜᱼᱟ
ᱦᱳᱭ ᱦᱳ ᱚᱱᱟᱢᱟ ᱠᱟᱛᱷᱟ ᱠᱟᱱ ᱜᱮ ᱡᱟᱦᱟᱱᱟᱜ ᱥᱟᱨ ᱪᱟᱯᱟᱱ ᱵᱟᱝᱠᱷᱟᱱ ᱫᱚ ᱪᱮᱫ ᱦᱚᱸᱛᱚ ᱵᱟᱝ ᱦᱩᱭᱩᱜᱼᱟ ᱥᱮ
ᱦᱮᱸ ᱦᱮᱸ
ᱟᱨ ᱢᱟᱱᱮ ᱟᱵᱚ ᱚᱱᱟ ᱠᱷᱟᱹᱛᱤᱨ ᱛᱮ ᱟᱡᱟᱨ ᱠᱚᱦᱚᱸ ᱫᱚᱢᱮ ᱞᱚᱜᱚᱱ ᱞᱚᱜᱚᱱ ᱦᱩᱭᱩᱜ ᱠᱟᱱᱟ ᱚᱱᱟ ᱥᱟᱨ ᱠᱚᱵᱚᱱ ᱡᱚᱢ ᱫᱟ ᱛᱚ
ᱦᱮᱸ
ᱱᱚᱰᱮ ᱫᱚ
ᱦᱩᱸ
ᱱᱚᱝᱠᱟ ᱟᱡᱟᱨ ᱠᱚ ᱥᱤᱨᱡᱟᱹᱜ ᱠᱟᱱ ᱜᱮᱭᱟ ᱟᱭᱢᱟ ᱨᱚᱠᱚᱢ ᱟᱡᱟᱨ ᱠᱚ ᱦᱳᱭ
ᱦᱩᱸ ᱟᱭᱢᱟ ᱟᱭᱢᱟ ᱠᱚ ᱟᱡᱟᱨ ᱠᱚ ᱥᱤᱨᱡᱟᱹᱜ ᱠᱟᱱ ᱜᱮᱭᱟ ᱚ
ᱛᱟᱦᱚᱞᱮ ᱟᱯᱮ ᱥᱮᱱᱟᱜ ᱱᱚᱝᱠᱟ ᱟᱞᱮ ᱥᱮᱱ ᱫᱚ ᱢᱟᱱᱮ ᱯᱨᱟᱭ ᱦᱚᱥᱯᱤᱴᱟᱞ ᱨᱮᱜᱮ ᱪᱟᱞᱟᱣ ᱞᱮᱱᱠᱷᱟᱱ ᱯᱩᱨᱟᱹ ᱦᱟᱥᱯᱟᱛᱟᱞ ᱯᱮᱨᱮᱡᱚᱜ ᱠᱟᱱᱟ ᱡᱮ ᱚᱱᱠᱟ ᱛᱟᱣ ᱦᱚᱲ ᱵᱟᱝᱠᱚ ᱧᱟᱢ ᱫᱟᱲᱮ ᱠᱟᱫᱟ ᱚᱱᱠᱟ ᱢᱟᱱᱮ ᱚᱠᱟ ᱨᱮ ᱢᱮᱱᱟᱜ ᱟᱠᱟᱫᱟ ᱦᱟᱥᱯᱟᱛᱟᱞ ᱯᱩᱨᱟᱹ ᱯᱮᱨᱮᱡᱽ ᱪᱟᱵᱟᱭᱱᱟ ᱮᱠᱫᱚᱢ ᱟᱯᱮ ᱥᱮᱫ ᱱᱚᱝᱠᱟ ᱥᱤᱪᱩᱭᱮᱥᱚᱱ ᱦᱚᱸ ᱵᱟᱹᱱᱩᱜ ᱠᱟᱫᱟ ᱦᱮᱸ ᱵᱟᱝ ᱜᱚᱝᱠᱮ ᱨᱚᱲ ᱠᱚ ᱟᱸᱡᱚᱢᱚᱜ ᱠᱟᱱᱟ ᱥᱮ ᱵᱟᱝᱜᱮ ᱦᱮᱞᱳ